ᱦᱮᱸ ᱡᱚᱦᱟᱨ ᱜᱮ ᱜᱚᱝᱠᱮ
ᱦᱮᱞᱳ
ᱦᱮᱞᱳ
ᱦᱮᱸ
ᱱᱤᱛᱚᱵᱤᱱ ᱟᱸᱡᱚᱢ ᱧᱟᱢᱮᱫᱼᱟ?
ᱦᱚᱸ ᱮᱱᱛᱚᱱᱟᱜ ᱟᱸᱡᱚᱢᱚᱜ ᱠᱟᱱᱟ ᱮᱱᱟᱱ ᱫᱚ ᱵᱟᱝ ᱟᱸᱡᱚᱢᱚᱜ ᱠᱟᱱ ᱛᱟᱦᱮᱸᱫ ᱚ ᱛᱟᱯᱚᱨᱮ ᱚᱠᱟᱞᱮᱠᱟ ᱢᱮᱱᱟᱜ ᱢᱮᱭᱟ ᱱᱤᱛᱚᱜ ᱫᱚ?
ᱦᱮᱸ ᱜᱚᱢᱠᱮ ᱢᱟ ᱜᱟᱞᱟᱨᱟᱣ ᱞᱟᱦᱟ ᱤᱫᱤ ᱵᱮᱱ ᱢᱮᱱᱫᱟᱞᱤᱧ ᱜᱟᱞᱢᱟᱨᱟᱣ ᱞᱟᱦᱟ ᱤᱫᱤᱵᱮᱱ ᱢᱟ ᱞᱟᱦᱟ ᱥᱮᱱ
ᱞᱟᱹᱭᱮ ᱫᱟᱞᱤᱧ ᱪᱟᱞᱟᱜ ᱠᱟᱱᱟ ᱥᱟᱱᱛᱟᱞᱤ ᱢᱤᱰᱤᱭᱟᱢ
ᱦᱳᱭ ᱪᱟᱞᱟᱜ ᱠᱟᱱ ᱜᱮᱭᱟ ᱱᱚᱛᱮ ᱥᱚᱨᱠᱟᱨᱤ ᱵᱷᱟᱵ ᱛᱮᱫᱚ ᱟᱹᱰᱤ ᱠᱚᱢ ᱜᱮ ᱛᱚᱵᱮ ᱵᱮ ᱥᱚᱨᱠᱟᱨᱤ ᱵᱷᱟᱵ ᱛᱮᱜᱮ ᱦᱟᱸᱜ ᱡᱟᱹᱥᱛᱤ ᱫᱚ ᱪᱟᱞᱟᱜ ᱠᱟᱱᱟ ᱟᱯᱮ ᱚᱱᱛᱮ?
ᱦᱩᱸ ᱟᱞᱮ ᱱᱚᱛᱮ ᱦᱚᱸ ᱟᱹᱰᱤ ᱡᱳᱨ ᱜᱮ ᱪᱟᱞᱟᱜ ᱠᱟᱱ ᱦᱮᱸ ᱟᱞᱮ ᱱᱚᱛᱮ ᱦᱚᱸ ᱵᱮᱥ ᱜᱮ ᱪᱟᱞᱟᱜ ᱠᱟᱱᱟ ᱢᱟᱱᱮ ᱯᱷᱤᱯᱴᱤ ᱯᱟᱨᱥᱮᱱ ᱠᱷᱚᱱ ᱥᱟᱱᱛᱟᱞᱤ ᱢᱤᱰᱤᱭᱟᱢ ᱛᱮᱠᱚ ᱱᱤᱛᱚᱜ ᱠᱚ ᱚᱞᱚᱜ ᱠᱟᱱᱟ ᱠᱚ ᱡᱚᱛᱚ ᱟᱫᱚ ᱜᱟᱨᱡᱮᱱ ᱨᱮᱱ ᱚᱲᱟᱜ ᱦᱚᱲ ᱡᱚᱛᱚ ᱫᱚ ᱤᱥᱠᱩᱞ ᱢᱤᱰᱤᱭᱟ ᱛᱮᱠᱚ ᱚᱞᱚᱜ ᱯᱟᱲᱦᱟᱣ ᱦᱚᱪᱚᱭᱮᱫ ᱠᱚᱣᱟ ᱟᱫᱚ ᱱᱚᱜᱼᱚᱭ ᱚᱞᱚᱜ ᱯᱟᱲᱦᱟᱣ ᱠᱟᱛᱮᱫ ᱵᱷᱟᱜᱮ ᱠᱚ ᱚᱨᱡᱚ ᱠᱚᱫᱚ ᱠᱚ ᱟᱹᱜᱩ ᱟᱠᱟᱫᱟ ᱛᱚ ᱧᱮᱞᱚᱜ ᱠᱟᱱᱟ ᱵᱤᱞ ᱠᱚᱠᱚ ᱮᱢ ᱠᱮᱫᱟ ᱛᱚ ᱧᱮᱞ ᱱᱟᱛᱚ ᱛᱟᱯᱚᱨᱮ ᱟᱯᱮ ᱚᱱᱛᱮ ᱚᱱᱠᱟ ᱤᱥᱠᱩᱞ ᱳᱭ
ᱴᱷᱤᱠ ᱜᱮᱭᱟ ᱟᱹᱰᱤ ᱟᱹᱰᱤ ᱱᱟᱯᱟᱭ ᱠᱟᱛᱷᱟ ᱟᱹᱰᱤ ᱟᱵᱚ ᱱᱚᱣᱟ ᱠᱟᱛᱷᱟ ᱟᱨᱚ ᱛᱷᱚᱲᱟ ᱞᱤᱧ ᱞᱟᱦᱟ ᱥᱮᱫ ᱞᱤᱧ ᱞᱟᱹᱭᱟ ᱡᱮᱢᱚᱱ ᱟᱨᱚ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱩᱱᱠᱩ ᱚᱲᱟᱜ ᱨᱮᱦᱚᱸ ᱡᱮᱢᱚᱱ ᱟᱵᱚ ᱥᱟᱱᱛᱟᱲᱤ ᱥᱮ ᱚᱞᱪᱤᱠᱤ ᱠᱤ ᱛᱮᱵᱚᱱ ᱚᱞᱚᱜ ᱯᱟᱲᱦᱟᱣ ᱠᱚᱢᱟ ᱪᱮᱛᱟᱱ ᱯᱨᱟᱭᱢᱟᱨᱤ ᱥᱮ ᱟᱨ ᱦᱟᱭ ᱤᱥᱠᱩᱞ ᱠᱷᱚᱱ ᱵᱷᱟᱞᱤ ᱠᱷᱚᱱ ᱵᱷᱟᱞᱮ ᱚᱨᱡᱚ ᱟᱨᱚ ᱠᱚ ᱟᱹᱜᱩ ᱫᱟᱲᱮᱭᱟᱜᱼᱟ ᱵᱤᱱᱤᱰ ᱠᱚᱨᱮ ᱦᱳᱭᱥᱮ᱾
ᱦᱳᱭ᱾ ᱮᱠᱟᱞ ᱚᱱᱟ ᱫᱚ ᱧᱮᱞᱚᱜ ᱠᱟᱱᱟ ᱟᱭᱳ ᱵᱟᱵᱟ ᱠᱚᱣᱟᱜ ᱦᱚᱸ ᱠᱟᱹᱴᱤᱡ ᱫᱟᱹᱭᱤᱛᱛᱚ ᱱᱩᱠᱩ ᱡᱩᱫᱤ ᱠᱟᱹᱴᱤᱡ ᱜᱟᱭᱤᱰ ᱨᱮᱠᱚ ᱫᱚᱦᱚ ᱠᱚᱣᱟ ᱜᱤᱫᱽᱨᱟᱹ ᱠᱚ, ᱦᱚᱸ ᱡᱮ ᱠᱟᱹᱴᱤᱡ ᱠᱚ ᱯᱟᱲᱦᱟᱜ ᱠᱚᱢᱟ ᱟᱨ ᱛᱟᱦᱚᱞᱮ ᱠᱷᱟᱱ ᱜᱮ ᱜᱤᱫᱽᱨᱟᱹ ᱠᱚᱦᱚᱸ ᱠᱟᱹᱴᱤᱡ ᱠᱚ ᱯᱟᱲᱦᱟᱣ ᱞᱮᱱᱠᱷᱟᱱ ᱡᱮᱦᱮᱛᱩ ᱟᱭᱳ ᱟᱲᱟᱝ ᱛᱮ ᱯᱟᱲᱦᱟᱣ ᱞᱮᱱᱠᱷᱟᱱ ᱫᱚ ᱛᱟᱲᱟᱛᱟᱲᱤ ᱜᱮ ᱡᱟᱦᱟᱸᱱᱟᱜ ᱠᱤᱪᱷᱩ ᱜᱮ ᱥᱮᱬᱟ ᱜᱟᱱᱚᱜᱼᱟ ᱥᱮ ᱪᱮᱫ ᱫᱚᱦᱚᱫ ᱫᱟᱲᱮᱭᱟᱜᱼᱟ ᱟᱫᱚ ᱡᱚᱠᱷᱚᱱ ᱜᱮ ᱟᱵᱚ ᱟᱫᱚ ᱱᱤᱛᱚᱜ ᱟᱵᱚ ᱫᱚ ᱡᱚᱠᱷᱚᱱ ᱵᱟᱵᱚᱱ ᱯᱟᱲᱦᱟᱜᱼᱟ ᱛᱚᱠᱷᱚᱱ ᱟᱵᱚ ᱦᱮᱸ ᱡᱟᱱᱟᱢ ᱛᱚᱨᱟᱭᱟ ᱟᱭᱳᱟᱲᱟᱝ ᱵᱚᱱ ᱪᱮᱫᱟᱵᱚᱱ ᱛᱟᱨᱯᱚᱨᱮ ᱮᱴᱟᱜ ᱯᱟᱹᱨᱥᱤ ᱵᱚᱱ ᱪᱮᱫ ᱛᱮ ᱛᱟᱯᱚᱨ ᱚᱱᱟ ᱨᱮᱱᱟᱜ ᱛᱟᱯᱚᱨᱮ ᱚᱱᱟ ᱛᱮᱵᱚᱱ ᱚᱞᱚᱜᱚᱜ ᱠᱟᱱᱟ, ᱢᱟᱱᱮ ᱟᱹᱰᱤ ᱥᱚᱢᱚᱭ ᱦᱟᱛᱟᱣ ᱜᱚᱫᱚᱜ ᱠᱟᱱ ᱛᱟᱵᱚᱱᱟ ᱟᱨ ᱡᱩᱫᱤ ᱟᱵᱚ ᱡᱩᱫᱤ ᱮᱠᱫᱚᱢ ᱡᱟᱱᱟᱢ ᱟᱲᱟᱝ ᱛᱮᱵᱚᱱ ᱯᱟᱲᱦᱟᱜ ᱟᱵᱚᱱ ᱛᱟᱦᱚᱞᱮ ᱡᱟᱦᱟᱸᱱᱟᱜ ᱪᱮᱫ ᱵᱤᱱ ᱞᱮᱭ ᱫᱟ?
ᱦᱳᱭ ᱦᱳᱭ ᱟᱵᱚ ᱚᱲᱟᱜ ᱨᱮᱵᱚᱱ ᱢᱮᱱᱮᱜᱼᱟᱞᱤᱧ ᱟᱵᱚ ᱢᱤᱫ ᱯᱟᱹᱨᱥᱤ ᱛᱮ ᱚᱲᱟᱜ ᱨᱮᱵᱚᱱ ᱨᱚᱲᱮᱜᱼᱟ, ᱟᱨ ᱠᱟᱛᱮᱜ ᱟᱨ ᱢᱤᱫ ᱯᱟᱹᱨᱥᱤ ᱛᱮᱵᱚᱱ ᱚᱞ ᱯᱟᱲᱦᱟᱜ ᱠᱟᱱᱟ ᱛᱚᱵᱮ ᱟᱵᱩ ᱨᱮᱱ ᱡᱟᱦᱟᱸᱭ ᱦᱩ ᱰᱤᱧ ᱦᱩᱰᱤᱱ ᱢᱟᱹᱭ ᱵᱟᱹᱵᱩ ᱛᱟᱠᱚ ᱩᱱᱠᱩ ᱛᱚ ᱚᱱᱟ ᱮᱴᱟᱜ ᱯᱟᱹᱨᱥᱤ ᱛᱚ ᱥᱮᱬᱟ ᱛᱮ ᱠᱟᱹᱴᱤᱡ ᱚᱠᱛᱚ ᱞᱟᱜᱟᱣ ᱟᱠᱚᱣᱟ ᱥᱮ᱾ ᱟᱨ ᱡᱮᱢᱚᱱ ᱟᱵᱚ ᱡᱮᱢᱚᱱ ᱥᱟᱱᱛᱟᱲᱤ ᱯᱟᱹᱨᱥᱤ ᱵᱚᱱ ᱨᱚᱲ ᱠᱟᱱᱟ ᱚᱲᱟᱜ ᱨᱮ ᱚᱱᱟ ᱯᱟᱹᱨᱥᱤ ᱛᱤᱜᱮ ᱡᱩᱫᱤ ᱤᱥᱠᱩᱞ ᱟᱥᱲᱟ ᱨᱮ ᱡᱩᱫᱤ ᱚᱞᱚᱜ ᱯᱟᱲᱦᱟᱣ ᱪᱟᱹᱞᱩ ᱢᱟᱱᱮ ᱚᱸᱰᱮ ᱠᱚ ᱧᱟᱢᱟ, ᱩᱱᱠᱩ ᱦᱩᱰᱤᱧ ᱦᱩᱰᱤᱧ ᱢᱟᱹᱭ ᱵᱟᱹᱵᱩ ᱜᱤᱫᱽᱨᱟᱹ ᱛᱟᱠᱩ ᱛᱚᱵᱮ ᱢᱟᱱᱮ ᱥᱤᱠ ᱱᱟᱹᱛ ᱰᱟᱦᱟᱨ ᱨᱮ ᱟᱹᱰᱤ ᱢᱟᱲᱟᱝ ᱥᱮᱫ ᱠᱚ ᱞᱟᱦᱟ ᱫᱟᱲᱮᱭᱟᱜᱼᱟ ᱟᱹᱰᱤ ᱩᱥᱟᱹᱨᱟ ᱜᱮ᱾ ᱥᱮ ᱪᱮᱫ ᱞᱮᱠᱟ?
ᱮᱠᱫᱚᱢ ᱟᱹᱰᱤ ᱢᱟᱲᱟᱝ ᱥᱮᱫ ᱠᱚ ᱞᱟᱦᱟ ᱜᱚᱫᱚᱜ ᱜᱮᱭᱟ ᱡᱮ ᱛᱩ ᱡᱟᱱᱟᱢ ᱯᱟᱹᱨᱥᱤ ᱛᱮ ᱞᱟᱦᱟ ᱛᱮᱫᱚ ᱟᱭᱳ ᱟᱲᱟᱝ ᱥᱮ ᱡᱟᱱᱟᱢ ᱯᱟᱹᱨᱥᱤ ᱛᱮ ᱯᱟᱲᱦᱟᱣ ᱨᱮᱱᱟᱜ ᱫᱟᱣ ᱵᱟᱵᱚᱱ ᱛᱟᱦᱮᱸ ᱠᱟᱱᱟ ᱥᱮ ᱵᱟᱵᱚᱱ ᱧᱟᱢ ᱞᱮᱫᱟ, ᱦᱤᱛᱚᱜ ᱡᱮᱦᱮᱛᱩ ᱵᱚᱱ ᱧᱟᱢ ᱠᱟᱫᱟ ᱟᱫᱚ ᱦᱤᱛᱚᱜ ᱱᱚᱣᱟ ᱡᱩᱫᱤ ᱟᱵᱚ ᱱᱤᱡᱮ ᱛᱮᱜᱮ ᱡᱩᱫᱤ ᱵᱟᱵᱚᱱ ᱯᱟᱲᱦᱟᱜ ᱟᱵᱚᱱ ᱥᱮ ᱵᱟᱵᱚᱱ ᱟᱯ ᱱᱟᱨᱟ ᱛᱟᱦᱞᱮ ᱱᱚᱣᱟ ᱪᱤᱠᱟᱹ ᱛᱮ ᱡᱤᱭᱟᱹᱲ ᱛᱟᱦᱮᱸᱱ ᱛᱟᱵᱚᱱᱟ? ᱤᱱᱟᱹ ᱠᱷᱟᱹᱛᱤᱨ ᱱᱤᱦᱟᱹᱛᱤ ᱟᱫᱚ ᱱᱤᱡᱮ ᱨᱮᱱ ᱜᱤᱫᱽᱨᱟᱹ ᱠᱚᱜᱮ ᱟᱨ ᱦᱤᱛᱚᱜ ᱟᱨᱦᱚᱸ ᱧᱮᱞᱚᱜ ᱠᱟᱱᱟ ᱚᱱᱟ ᱥᱟᱶ ᱥᱟᱶᱛᱮ ᱚᱱᱟ ᱟᱵᱚ ᱨᱮᱱ ᱜᱤᱫᱽᱨᱟᱹ ᱥᱟᱶ ᱥᱟᱶᱛᱮ ᱮᱴᱟᱜ ᱜᱟᱛᱟᱠ ᱨᱮᱱ ᱜᱤᱫᱽᱨᱟᱹ ᱠᱚ ᱱᱚᱣᱟ ᱥᱟᱱᱛᱟᱲᱤ ᱯᱟᱹᱨᱥᱤ ᱛᱮᱠᱚ ᱯᱟᱲᱦᱟᱜ ᱠᱟᱱ ᱛᱟᱵᱚᱱᱟ ᱚᱞᱚᱜ ᱯᱟᱲᱦᱟᱜ ᱠᱟᱱᱟ ᱥᱮᱠᱚ ᱪᱮᱫ ᱞᱟᱹᱜᱤᱫᱚᱜ ᱠᱟᱱᱟ ᱦᱤᱛᱚᱜ ᱫᱚ, ᱟᱫᱚ ᱠᱚ ᱧᱮᱞ ᱫᱟ ᱱᱚᱣᱟ ᱨᱮᱦᱚᱸ ᱥᱮᱬᱟ ᱛᱮᱱᱟᱜ ᱟᱹᱰᱤ ᱠᱤᱪᱷᱩ ᱢᱮᱱᱟᱜ ᱛᱟᱠᱚᱣᱟ᱾ ᱟᱹᱰᱤ ᱠᱤᱪᱷᱩ ᱢᱮᱱᱟᱜᱼᱟ ᱥᱮ ᱱᱚᱣᱟ ᱛᱮᱦᱚᱸ ᱢᱟᱲᱟᱝ ᱥᱮᱫ ᱦᱚᱸ ᱪᱟᱞᱟᱣ ᱜᱟᱱᱚᱜᱼᱟ, ᱤᱱᱟᱹ ᱠᱷᱟᱹᱛᱤᱨ ᱛᱮ ᱮᱴᱟᱜ ᱜᱟᱛᱟᱠ ᱠᱚᱨᱮᱱ ᱜᱤᱫᱽᱨᱟᱹ ᱠᱚ ᱦᱚᱭᱛᱳ ᱱᱚᱣᱟ ᱯᱟᱹᱨᱥᱤ ᱛᱮᱠᱚ ᱡᱟᱦᱟ ᱟᱞᱮ ᱥᱩᱨ ᱥᱩᱯᱩᱨ ᱤᱥᱠᱩᱞ ᱦᱮᱸᱱᱟᱜᱼᱟ ᱢᱤᱫᱴᱟᱝ ᱥᱟᱱᱛᱟᱲᱤ ᱢᱤᱰᱤᱭᱟᱢ ᱤᱥᱠᱩᱞ ᱜᱮ ᱱᱚᱸᱰᱮ ᱧᱮᱞᱚᱜ ᱠᱟᱱᱟ ᱛᱚ ᱢᱟᱱᱮ ᱜᱤᱫᱽᱨᱟᱹ ᱯᱮᱭᱟ ᱯᱩᱱᱭᱟ ᱜᱟᱱ ᱜᱤᱫᱽᱨᱟᱹ ᱫᱚ ᱮᱴᱟᱜ ᱜᱟᱛᱟᱠ ᱨᱮᱱ ᱜᱤᱫᱽᱨᱟᱹ ᱠᱟᱱᱟ ᱠᱚ ᱱᱩᱠᱩ ᱦᱚᱸ ᱟᱹᱰᱤ ᱢᱚᱸᱡ ᱥᱮ ᱟᱹᱰᱤ ᱵᱮᱥ ᱠᱚ ᱯᱟᱲᱦᱟᱜ ᱠᱟᱱ ᱛᱟᱵᱚᱱᱟ ᱟᱨᱠᱤ᱾ ᱱᱚᱣᱟ ᱟᱵᱚᱣᱟᱜ ᱥᱟᱱᱛᱟᱲᱤ ᱛᱮᱜᱮ᱾ ᱟᱫᱚ ᱩᱝᱠᱩ ᱨᱮᱱ ᱦᱚᱸ ᱡᱮ ᱦᱳᱭ᱾
ᱢᱮᱱᱮᱫᱼᱟᱞᱤᱧ ᱦᱮᱸ ᱟᱹᱰᱤ ᱚᱱᱟ ᱫᱚ ᱨᱟᱹᱥᱠᱟᱹ ᱨᱮᱱᱟᱜ ᱠᱟᱛ ᱛᱷᱟ ᱠᱟᱱᱟ ᱟᱵᱚᱣᱟᱜ ᱯᱟᱹᱨᱥᱤ, ᱟᱵᱚᱣᱟᱜ ᱟᱲᱟᱝ, ᱟᱵᱚᱣᱟᱜ ᱪᱤᱠᱤ ᱛᱮ ᱮᱴᱟᱜ ᱜᱟᱛᱟᱠ ᱨᱮᱱ ᱢᱟᱹᱭ ᱵᱟᱹᱵᱩ ᱛᱮᱠᱚ ᱯᱟᱲᱦᱟᱜ ᱠᱟᱱᱟ ᱚᱱᱟ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱟᱵᱚ ᱠᱚᱴᱷᱮᱱ ᱦᱚᱸ ᱟᱵᱚ ᱪᱮᱫ ᱞᱮᱠᱟ ᱮᱴᱟᱜ ᱯᱟᱹᱨᱥᱤ ᱠᱚᱵᱚᱱ ᱯᱟᱲᱦᱟᱣᱮᱫᱼᱟ ᱮᱴᱟᱜ ᱠᱚᱣᱟᱜ ᱞᱟᱭ ᱞᱟᱠᱪᱟᱨ ᱡᱚᱛᱚᱣᱟᱜ ᱟᱵᱚᱣᱟᱜ ᱵᱟᱰᱟᱭ ᱢᱮᱱᱟᱜ ᱛᱟᱵᱚᱱᱟ᱾ ᱚᱱᱠᱟ ᱜᱮ ᱟᱵᱚᱣᱟᱜ ᱞᱟᱭᱼᱞᱟᱠᱪᱟᱨ ᱟᱹᱨᱤ ᱪᱟᱹᱞᱤ ᱡᱩᱫᱤ ᱮᱴᱟᱜ ᱜᱟᱛᱟᱠ ᱨᱮᱱ ᱢᱟᱹᱱᱢᱤ ᱠᱩᱠᱚ ᱵᱟᱰᱟᱭ ᱧᱟᱢ ᱫᱟᱲᱮᱭᱟᱜ-ᱟ ᱛᱚ ᱱᱚᱣᱟ ᱫᱚ ᱟᱹᱰᱤ ᱜᱮ ᱱᱟᱯᱟᱭᱚᱜ-ᱟ ᱾
ᱮᱠᱫᱚᱢ ᱟᱹᱰᱤ ᱜᱮ ᱱᱟᱯᱟᱭᱚᱜᱼᱟ ᱩᱱᱠᱩᱣᱟᱜ ᱨᱟᱹᱥᱠᱟᱹ ᱢᱮᱱᱟᱜ ᱠᱚᱣᱟ ᱥᱮ, ᱩᱱᱠᱩᱣᱟᱜ ᱨᱟᱹᱥᱠᱟᱹ ᱢᱮᱱᱟᱜ ᱛᱟᱠᱚ ᱥᱮ, ᱚᱲᱟᱜ ᱦᱚᱲᱟᱜ ᱥᱟᱯᱳᱨᱴ ᱾ ᱠᱷᱟᱛᱤᱨ ᱛᱮᱜᱮ ᱛᱚ ᱩᱱᱠᱩ ᱦᱚᱸ ᱥᱟᱱᱛᱟᱲᱤ ᱢᱤᱰᱤᱭᱟᱢ ᱛᱮ ᱛᱚᱜ ᱠᱚ ᱪᱟᱨᱪᱟᱭᱮᱫᱟ ᱠᱚ ᱥᱮ ᱯᱟᱲᱦᱟᱜ ᱠᱟᱱᱟ ᱠᱚ ᱾
ᱦᱚᱭ ᱦᱚᱭ ᱟᱨᱚ ᱢᱤᱫᱴᱮᱱ ᱠᱟᱛᱷᱟ ᱟᱹᱞᱤᱧ ᱵᱟᱰᱟᱭ ᱥᱟᱱᱟᱭᱮᱫ ᱞᱤᱧ ᱠᱟᱱ ᱛᱟᱦᱮᱱᱟ ᱡᱮᱢᱚᱱ ᱟᱵᱚᱣᱟᱜ ᱞᱟᱹᱭᱼᱞᱟᱠᱪᱟᱨ, ᱟᱹᱨᱤ-ᱪᱟᱹᱞᱤ ᱥᱮ ᱮᱱᱮᱡᱽ ᱥᱮᱨᱮᱧ ᱤᱫᱤ ᱠᱟᱛᱮᱜ ᱟᱵᱚᱨᱮᱱ ᱢᱟᱹᱭ ᱵᱟᱹᱵᱩ ᱛᱟᱠᱚ ᱪᱤᱫ ᱞᱮᱠᱟ ᱪᱮᱫᱚᱜ ᱨᱮᱱᱟᱜ ᱟᱜᱽᱜᱨᱚᱦᱚ ᱢᱮᱱᱟᱜ ᱛᱟᱠᱚᱣᱟ ᱾
ᱦᱚᱭ ᱟᱫᱚ ᱧᱮᱞᱚᱜ ᱠᱟᱱᱟ ᱦᱤᱛᱚᱜ ᱫᱚ ᱟᱜᱽᱜᱨᱚᱦᱚ ᱫᱚ ᱢᱮᱱᱟᱜ ᱫᱚ ᱢᱮᱱᱟᱜ ᱛᱟᱠᱚᱣᱟ ᱥᱟᱶ ᱥᱟᱶ ᱛᱮ ᱟᱫᱚ ᱠᱤᱪᱷᱩ ᱫᱚ ᱟᱜᱽᱨᱚᱦᱚ ᱢᱮᱱᱟᱜ ᱛᱟᱠᱚᱣᱟ ᱠᱤᱪᱷᱩ ᱫᱚ ᱵᱟᱝᱼᱟ ᱛᱟᱠᱚᱣᱟ ᱟᱫᱚ ᱱᱚᱣᱟ ᱠᱚᱦᱚᱸ ᱟᱵᱚ ᱡᱟᱦᱟᱸ ᱚᱞᱚᱜ- ᱯᱟᱲᱦᱟᱣ ᱞᱮᱠᱟ ᱪᱮᱫ ᱞᱮᱠᱟ ᱠᱚ ᱥᱮᱬᱟᱭᱮᱫᱟ ᱱᱚᱝᱠᱟ ᱩᱸ ᱩᱱᱠᱩ ᱦᱚᱸ ᱚᱱᱠᱟ ᱥᱮᱬᱟ ᱦᱚᱪᱚ ᱦᱩᱭᱩᱜᱼᱟ ᱾
ᱦᱚᱭ ᱦᱚᱭ ᱦᱚᱭ ᱚᱞᱚᱜ ᱯᱟᱲᱦᱟᱜ ᱪᱤᱫ ᱞᱮᱠᱟ ᱤᱥᱠᱩᱞ ᱟᱸᱥᱲᱟ ᱠᱚᱨᱮ ᱪᱟᱞᱟᱣ ᱠᱟᱛᱮ ᱠᱚ ᱥᱮᱲᱟᱭᱟ ᱾ ᱚᱱᱠᱟ ᱜᱮ ᱟᱵᱚ ᱡᱮᱢᱚᱱ ᱵᱟᱦᱟ ᱥᱚᱨᱦᱟᱭ ᱨᱮ ᱡᱮᱢᱚᱱ ᱟᱵᱚᱣᱟᱜ ᱞᱟᱹᱭ-ᱞᱟᱠᱪᱟᱨ, ᱮᱱᱮᱡ-ᱥᱤᱨᱤᱧ ᱢᱮᱱᱟᱜ ᱟᱠᱟᱫ ᱛᱟᱵᱚᱱᱟ ᱾ ᱱᱚᱝᱠᱟ ᱜᱮ ᱟᱵᱚ ᱦᱚᱸ ᱡᱚᱛᱚ ᱠᱚ ᱵᱚᱱ ᱡᱩᱫᱤ ᱵᱚᱱ ᱥᱮᱲᱟ ᱟᱠᱚᱣᱟ ᱛᱚᱵᱮ ᱟᱵᱚᱣᱟᱜ ᱞᱟᱹᱭ-ᱞᱟᱠ ᱪᱟᱨ ᱥᱟᱶ-ᱥᱟᱶ ᱛᱮ ᱟᱵᱚᱣᱟᱜ ᱚᱞᱚᱜ ᱯᱟᱲᱦᱟᱣ ᱪᱤᱠᱤ ᱠᱚ ᱵᱷᱚᱵᱤᱥᱚᱛ ᱨᱮ ᱟᱵᱚᱣᱟᱜ ᱡᱤᱭᱟᱹᱲ ᱛᱟᱦᱮᱱᱟ ᱾
ᱮᱠᱫᱚᱢ ᱮᱠᱫᱚᱢ ᱡᱤᱭᱟᱹᱲ ᱛᱟᱦᱮᱱ ᱜᱮᱭᱟ ᱱᱤᱦᱟᱹᱛᱤ ᱾ ᱟᱫᱚ ᱩᱱᱠᱩ, ᱩᱱᱠᱩ ᱪᱮᱫ ᱞᱮᱠᱟ ᱠᱚ ᱟᱻ ᱢᱟᱱᱮ ᱮᱴᱟᱜ ᱠᱚᱣᱟᱜ ᱦᱚᱸ ᱧᱮᱞ ᱦᱩᱭ ᱠᱟᱱ ᱜᱮᱭᱟ ᱟᱠᱚᱣᱟᱜ ᱛᱮ ᱦᱮᱛᱚᱜ ᱟᱠᱚᱣᱟᱜ ᱡᱟᱦᱟ ᱨᱩᱸ ᱥᱮ ᱮᱱᱮᱡ ᱥᱮᱨᱮᱧ ᱨᱮᱱᱟᱜ ᱡᱟᱦᱟ ᱥᱟᱯᱟᱯ ᱠᱚ ᱢᱮᱱᱟᱜ ᱛᱟᱠᱚᱣᱟ ᱚᱱᱟ ᱛᱮ ᱩᱱᱠᱩᱣᱟᱜ ᱦᱚᱸ ᱤᱱᱟᱹ ᱢᱟᱱᱮ ᱚᱞᱚᱜ ᱯᱟᱲᱦᱟᱣ ᱪᱟᱞᱟᱜ ᱠᱟᱱ ᱛᱟᱠᱚ ᱥᱮ ᱚᱱᱟ ᱪᱮᱛᱟᱱ ᱨᱮᱦᱚᱸ ᱠᱚ ᱰᱤᱜᱽᱨᱤ ᱫᱟᱲᱮᱭᱟᱜ ᱠᱟᱱ ᱛᱮ ᱞᱟᱯᱷᱟᱝ ᱥᱮᱪᱮᱫ ᱠᱚ ᱪᱟᱞᱟᱜ ᱠᱟᱱᱟ ᱠᱚ ᱾ ᱟᱵᱚ ᱦᱤᱛᱚᱜ ᱱᱚᱣᱟ ᱛᱮᱦᱚᱸ ᱚᱱᱠᱟ ᱚᱞᱚᱜ ᱯᱟᱲᱦᱟᱣ ᱛᱟᱞᱟ ᱞᱮᱠᱟ ᱛᱮᱜᱮ ᱵᱚᱱ ᱥᱮᱲᱟ ᱟᱠᱚᱣᱟ ᱾ ᱥᱮᱫᱟᱭ ᱫᱚ ᱛᱟᱦᱮᱸ ᱠᱟᱱᱟ ᱟᱵᱚ ᱨᱮᱱ ᱟᱠᱷᱲᱟ ᱨᱮ ᱡᱟᱸᱦᱟᱭ ᱪᱟᱞᱟᱜᱼᱟ ᱩᱱᱤ ᱜᱮ ᱥᱮᱲᱟ ᱫᱟᱲᱮᱭᱟᱜ-ᱟ ᱾ ᱡᱟᱸᱦᱟᱭ ᱟᱠᱷᱲᱟ ᱵᱟᱭ ᱪᱟᱞᱟᱜᱼᱟ ᱩᱱᱤ ᱫᱚ ᱪᱮᱫ ᱫᱚ ᱚᱦᱚᱭ ᱪᱮᱫ ᱫᱟᱲᱮᱭᱟᱜᱼᱟ ᱾ ᱟᱫᱚ ᱚᱱᱟ ᱠᱚ ᱦᱚᱭ ᱛᱚ ᱟᱠᱷᱲᱟ ᱨᱮ ᱛᱚ ᱟᱨ ᱡᱚᱛᱚ ᱥᱚᱢᱟᱱ ᱛᱮ ᱵᱟᱵᱚᱱ ᱪᱟᱞᱟᱜ ᱠᱟᱱᱟ ᱥᱮ ᱦᱚᱭ ᱛᱚ ᱚᱠᱛᱚ ᱦᱚᱸ ᱵᱟᱵᱚᱱ ᱧᱟᱢ ᱫᱟ ᱱᱤᱛᱚᱜ ᱫᱚ ᱾ ᱩᱱᱟᱹᱜ ᱥᱚᱢᱚᱭ ᱠᱚ ᱵᱟᱝ ᱠᱷᱟᱹᱛᱤᱨ ᱛᱮ ᱦᱚᱭ ᱛᱚ ᱡᱟᱦᱟ ᱨᱮ ᱟᱠᱷᱲᱟ ᱦᱩᱭᱩᱜ ᱠᱟᱱᱟ ᱩᱱᱟᱜ ᱥᱚᱢᱟᱭ ᱵᱟ ᱵᱚᱱ ᱧᱟᱢ ᱮᱫ ᱛᱮ ᱩᱱᱟᱹᱜ ᱵᱟᱵᱚᱱ ᱪᱮᱫ ᱫᱟᱲᱮᱜ ᱠᱟᱱᱟ ᱾ ᱟᱫᱚ ᱱᱚᱣᱟ ᱠᱚ ᱤᱧᱟᱹᱜ ᱛᱮ ᱫᱚᱸᱧ ᱞᱟᱹᱭᱟ ᱡᱮ ᱱᱚᱣᱟ ᱠᱚ ᱦᱚᱸ ᱠᱟᱹᱴᱤᱡ ᱚᱱᱠᱟ ᱪᱮᱫ ᱞᱮᱠᱟ ᱚᱞᱚᱜ ᱯᱟᱲᱦᱟᱣ ᱵᱚᱱ ᱥᱮᱲᱟᱭ ᱫᱟ ᱚᱱᱠᱟ ᱦᱤᱥᱟᱹᱵᱽ ᱛᱮᱜᱮ ᱱᱚᱣᱟ ᱠᱚᱦᱚᱸ ᱥᱮᱲᱟ ᱞᱟᱹᱠᱛᱤᱜ ᱠᱟᱱ ᱛᱟᱵᱚ ᱱᱟ ᱾ ᱛᱟᱦᱞᱮ ᱱᱚᱣᱟ ᱠᱚᱦᱚᱸ ᱡᱤᱭᱟᱹᱲ ᱛᱟᱦᱮᱱᱟ ᱥᱮ ᱱᱚᱣᱟ ᱠᱚ ᱨᱮᱱᱟᱜ ᱡᱟᱦᱟ ᱢᱟᱱᱮ ᱡᱩᱫᱤ ᱚᱞ-ᱛᱚᱞ ᱛᱟᱦᱮᱱ ᱛᱟᱵᱚᱱᱟ ᱛᱟᱦᱞᱮ ᱱᱚᱣᱟ ᱠᱚ ᱛᱟᱦᱮ ᱞᱮᱱ ᱵᱟᱝ ᱟᱵᱚᱣᱟᱜ ᱦᱚᱸ ᱱᱚᱣᱟ ᱪᱮᱛᱟᱱ ᱨᱮ ᱚᱞ ᱛᱚᱞ ᱢᱮᱱᱟᱜ ᱛᱟᱵᱚ ᱱᱟ ᱾ ᱱᱚᱰᱮ ᱵᱚᱱ ᱧᱮᱞ ᱞᱮᱠᱷᱟᱱ ᱡᱮ ᱮᱴᱟᱜ ᱜᱟᱛᱟᱠ ᱠᱚᱣᱟᱜ ᱫᱚ -ᱼ ᱱᱚᱣᱟ ᱪᱮᱛᱟᱱ ᱨᱮ ᱚᱞ ᱛᱚᱞ ᱢᱮᱱᱟᱜ ᱛᱟᱠᱚᱣᱟ ᱠᱤᱱᱛᱩ ᱟᱵᱚᱣᱟᱜ ᱜᱮ ᱡᱷᱚᱛᱚ ᱨᱩᱸ ᱮᱱᱮᱡ ᱥᱮᱹᱨᱮᱹᱧ ᱡᱷᱚᱛᱚ ᱠᱤᱪᱷᱩ ᱥᱟᱯᱟᱯ ᱠᱚ ᱢᱮᱱᱟᱜ ᱛᱟᱵᱚ ᱱᱟ ᱠᱤᱱᱛᱩ ᱚᱱᱟ ᱨᱮᱱᱟᱜ ᱚᱞ ᱛᱚᱞ ᱪᱮᱫ ᱞᱮᱠᱟ ᱨᱩᱜᱼᱟ ᱥᱮ ᱪᱮᱫ ᱞᱮᱠᱟ ᱚᱱᱟ ᱠᱚᱫᱚ ᱚᱱᱠᱟ ᱵᱟᱹᱱᱩᱜ ᱛᱟᱵᱚ ᱱᱟ ᱵᱳᱞ ᱠᱚ ᱡᱟᱦᱟ ᱠᱚ ᱞᱟᱹᱭ ᱫᱟ ᱚᱱᱟ ᱨᱮᱱᱟᱜ ᱾
ᱮᱠᱟᱞ, -ᱮᱠᱟᱞ -ᱮᱠᱟᱞ, ᱱᱚᱣᱟ ᱫᱚ ᱟᱹᱰᱤ ᱡᱚᱛᱷᱟᱛ ᱠᱟᱛᱷᱟ ᱜᱮ ᱵᱤᱱ ᱞᱟᱹᱭ ᱠᱮᱜᱼᱟ ᱾ ᱚᱞ ᱛᱚᱞ ᱵᱟᱹᱱᱩᱜ ᱠᱟᱱ ᱠᱷᱟᱹᱛᱤᱨ ᱛᱮ ᱟᱹᱰᱤ ᱜᱟᱱ ᱡᱤᱱᱤᱥ ᱱᱤᱛᱚᱜ ᱟᱵᱚ ᱟᱵᱚ ᱨᱮᱱ ᱱᱤᱛᱚᱜ ᱡᱩᱣᱟᱹᱱ ᱠᱩᱠᱚ ᱟᱫ ᱤᱫᱤ ᱫᱟ ᱠᱚ ᱡᱟᱦᱟ ᱠᱚ ᱵᱟᱝ ᱪᱮᱫ ᱥᱟᱱᱟᱭ ᱮᱫ ᱠᱚᱣᱟ ᱱᱤᱛ ᱾ ᱛᱟᱨ ᱱᱤᱛ ᱨᱮᱱ ᱡᱩᱣᱟᱹᱱ ᱠᱚ ᱾ ᱚᱞ ᱛᱚᱞ ᱵᱟᱹᱱᱩᱜ ᱟᱠᱟᱱ ᱠᱷᱟᱹᱛᱤᱨ ᱛᱮ ᱟᱨ ᱩᱱᱠᱩᱣ ᱟᱜ ᱡᱟᱦᱟ ᱚᱞ ᱛᱚᱞ ᱟᱠᱟᱱ ᱠᱷᱟᱹᱛᱤᱨ ᱛᱮ ᱚᱱᱟ ᱫᱚ ᱤᱥᱠᱩᱞ ᱥᱮ ᱟᱥᱲᱟ ᱠᱚᱨᱮ ᱚᱱᱟ ᱫᱚ ᱠᱚ ᱯᱟᱲᱦᱟᱣ ᱦᱚᱸᱠᱚ ᱯᱟᱲᱦᱟᱣ ᱮᱫ ᱾ ᱟᱫᱚ ᱟᱵᱚᱣᱟᱜ ᱚᱞ ᱛᱚᱞ ᱵᱟᱹᱱᱩᱜ ᱠᱟᱱ ᱠᱷᱟᱹᱛᱤᱨ ᱛᱮ ᱟᱵᱚᱣᱟᱜ ᱫᱚ ᱵᱟᱹᱭ ᱵᱟᱹᱭ ᱛᱮ ᱢᱤᱫ ᱥᱮᱫ ᱠᱷᱚᱡ ᱡᱩᱫᱤ ᱵᱮᱱ ᱧᱮᱞᱟ ᱛᱚᱵᱮ ᱡᱟᱸᱦᱟᱭ ᱡᱟᱸᱦᱟᱭ ᱠᱚ ᱚᱱᱟ ᱠᱚᱨᱮ ᱠᱚ ᱥᱩᱨᱩᱜ ᱠᱟᱱᱟ ᱱᱚᱣᱟ ᱞᱟᱹᱭ ᱞᱟᱠᱪᱟᱨ ᱟᱠᱷᱲᱟ ᱠᱚᱨᱮ ᱮᱱᱮᱡ ᱥᱮᱹᱨᱮᱹᱧ ᱟᱠᱷᱲᱟ ᱠᱚᱨᱮ ᱩᱱᱠᱩ ᱠᱚ ᱪᱮᱫᱚᱜ ᱠᱟᱱᱟ ᱾ ᱟᱨ ᱡᱟᱸᱦᱟᱭ ᱡᱩᱫᱤ ᱞᱟᱯᱷᱟᱝ ᱥᱮᱱ ᱡᱩᱫᱤ ᱟᱨᱚ ᱚᱞᱚᱜ ᱯᱟᱲᱦᱟᱣ ᱛᱮ ᱡᱩᱫᱤ ᱥᱮᱸᱲᱟ ᱤᱫᱤᱭ ᱮᱱᱟ, ᱛᱚ ᱩᱱᱤ ᱫᱚ ᱱᱚᱣᱟ ᱠᱚᱫᱚ ᱵᱟᱭ ᱟᱯᱱᱟᱨ ᱮᱜᱼᱟ ᱠᱤᱱᱛᱩ ᱚᱱᱠᱟ ᱫᱚ ᱟᱨ ᱵᱟᱝ ᱠᱟᱱᱟ ᱥᱮ? ᱱᱚᱣᱟ ᱫᱚ ᱟᱵᱚᱣᱟᱜ ᱥᱟᱱᱛᱟᱲ ᱥᱚᱢᱟᱡᱽ ᱨᱮᱱᱟᱜ ᱠᱟᱱᱟ ᱱᱚᱣᱟ ᱠᱚᱫᱚ ᱾ ᱟᱵᱚᱣᱟᱜ ᱞᱟᱹᱭ ᱞᱟᱠᱪᱟᱨ ᱟᱵᱚᱣᱟᱜ ᱟᱹᱨᱤ ᱪᱟᱹᱞᱤ ᱮᱱᱮᱡ ᱥᱤᱨᱤᱧ ᱨᱩ- ᱨᱟᱦᱟ, ᱠᱚᱫᱚ ᱥᱟᱱᱟᱢ ᱦᱚᱲ ᱜᱮ ᱪᱮᱫᱚᱜ ᱨᱮᱱᱟᱜ ᱞᱟᱹᱠᱛᱤ ᱢᱮᱱᱟᱜ ᱟᱠᱟᱫ ᱛᱟᱵᱚ ᱱᱟ ᱾
ᱮᱠᱫᱚᱢ ᱾ ᱱᱤᱦᱟᱹᱛᱤ ᱪᱮᱫᱚᱜ ᱨᱮᱱᱟᱜ ᱫᱚ ᱞᱟᱹᱠᱛᱤ ᱠᱟᱱ ᱛᱟᱵᱚ ᱱᱟ ᱟᱵᱚ ᱡᱩᱫᱤ ᱱᱚᱣᱟ ᱠᱚ ᱵᱟᱵᱚᱱ ᱡᱤᱭᱟᱹᱲ ᱨᱮ ᱥᱮ ᱵᱟᱵᱚᱱ ᱚᱞᱚᱜ ᱯᱟᱲᱦᱟᱜᱼᱟ ᱛᱟᱞᱦᱮ ᱚᱠᱚᱭᱮ ᱧᱮᱞ ᱛᱟᱵᱚᱱᱟ ᱟᱵᱚᱣᱟᱜ ᱡᱤᱱᱤᱥ ᱫᱚ ᱱᱤᱡᱮᱭᱟᱜ ᱡᱤᱱᱤᱥ ᱫᱚ ᱱᱤᱡᱮ ᱛᱮᱜᱮ ᱧᱮᱞ ᱦᱩᱭᱩᱜ ᱾ ᱛᱟᱵᱚᱱᱟ ᱥᱮ ᱾
ᱦᱳᱭ -ᱦᱳᱭ -ᱦᱳᱭ ᱾ ᱟᱵᱚᱣᱟᱜ ᱟᱯᱱᱟᱨᱟᱜ ᱡᱤᱱᱤᱥ ᱫᱚ ᱟᱯᱱᱟᱨ ᱛᱮᱜᱤ ᱧᱮᱞ ᱥᱟᱢᱴᱟᱣ ᱦᱳᱭᱳᱜᱼᱟ ᱟᱨ ᱡᱟᱦᱟᱱ ᱠᱚᱠ ᱡᱟᱦᱟᱸᱧ ᱡᱟᱦᱟᱸᱭ ᱜᱟᱹᱠᱷᱩᱲᱤᱭᱟᱹ ᱠᱚ ᱟᱵᱚᱨᱮᱱ ᱢᱮᱱᱟᱜ ᱠᱚᱣᱟ ᱩᱱᱠᱩ ᱠᱚᱴᱷᱮᱡ ᱦᱚᱸ ᱟᱹᱞᱤᱧ ᱱᱮᱦᱚᱨ ᱞᱤᱧ ᱫᱚᱦᱚᱭᱟ ᱡᱮᱢᱚᱱ ᱡᱟᱸᱦᱟᱸᱭ ᱠᱚ ᱵᱟᱝ ᱠᱚ ᱵᱟᱲᱟᱭᱟ ᱪᱮᱫᱚᱜ ᱨᱮᱱᱟᱜ ᱤᱪ, -ᱪᱷᱟᱹ ᱢᱮᱱᱟᱜ ᱛᱟᱠᱚᱣᱟ ᱩᱱᱠᱩ ᱠᱚ ᱪᱮᱫ ᱟᱠᱚ ᱠᱷᱟᱱ ᱟᱹᱰᱤᱜᱮ ᱱᱟᱯᱟᱭᱚᱜᱼᱟ ᱾
ᱠᱷᱮᱴᱮᱠ ᱦᱳᱭ ᱟᱫᱚ ᱮᱠᱫᱚᱢ ᱡᱟᱦᱟᱸ ᱟᱛᱳ ᱠᱚᱨᱮ ᱡᱟᱦᱟᱸᱭ ᱜᱟᱹᱠᱷᱩᱲᱟᱱ ᱠᱚ ᱦᱮᱱᱟᱜ ᱠᱚᱣᱟ ᱡᱟᱦᱟᱸᱭ ᱠᱚᱠᱚ ᱱᱚᱣᱟ ᱮᱱᱮᱡ ᱥᱮᱹᱨᱮᱹᱧ ᱠᱚᱠᱚ ᱪᱟᱨᱪᱟᱭ ᱫᱟ ᱥᱮᱠᱚ ᱵᱟᱲᱟᱭ ᱛᱟᱵᱚᱱᱟ ᱱᱩᱠᱩ ᱠᱚᱦᱚ ᱞᱟᱹᱠᱛᱤᱜ ᱠᱟᱱᱟ ᱡᱮ ᱦᱚᱭᱛᱚ ᱦᱟᱯᱛᱟᱨᱮ ᱢᱤᱫ ᱫᱤᱱ ᱜᱟᱱ ᱥᱚ ᱥᱳᱢᱳᱭ ᱮᱢ ᱠᱟᱛᱮᱜ ᱥᱤᱸᱜᱟᱹᱲ ᱚᱠᱛᱚ ᱨᱮ ᱡᱟᱜᱮ ᱠᱟᱹᱴᱤᱡ, ᱪᱮᱫᱚᱜ ᱨᱮᱱᱟᱜ ᱡᱮᱢᱚᱱ ᱱᱤᱛᱚᱜ ᱵᱟᱦᱟ ᱯᱚᱨᱚᱵᱽ ᱫᱚ ᱯᱟᱨᱚᱢᱮᱱ ᱛᱟᱵᱚᱱᱟ ᱦᱚᱭᱛᱚ ᱵᱟᱦᱟ ᱯᱚᱨᱚᱵᱽ ᱡᱚᱠᱷᱚᱱ ᱜᱮ ᱦᱤᱡᱩᱜᱼᱟ ᱛᱚᱠᱷᱚᱱ ᱠᱷᱟᱱᱜᱮ ᱚᱱᱟ ᱥᱤᱡᱤᱱ ᱫᱚ ᱚᱱᱟ ᱠᱚ ᱨᱩ ᱠᱚᱵᱚᱱ ᱪᱮᱫ ᱟᱠᱚᱣᱟ ᱥᱟᱶ ᱥᱟᱶᱛᱮ ᱱᱤᱛᱚᱜ ᱦᱚᱸᱜᱼᱚᱭ ᱡᱮ ᱟᱥᱟᱲ ᱵᱚᱸᱜᱟ ᱥᱮᱴᱮᱨᱱᱟ ᱟᱥᱟᱲ ᱵᱚᱸᱜᱟ ᱨᱮᱫᱚ ᱟᱫᱚ ᱚᱸ, ᱟᱥᱟᱲ ᱵᱚᱸᱜᱟ ᱨᱮᱱᱟᱜ ᱪᱮᱫ ᱪᱮᱫ ᱠᱚ ᱠᱟᱹᱢᱤ ᱦᱚᱨᱟ ᱥᱮ ᱱᱚᱣᱟ ᱨᱮᱱᱟᱜ ᱞᱟᱹᱭᱼᱞᱟᱠᱪᱟᱨ ᱪᱮᱫ ᱵᱚᱸᱜᱟ ᱵᱩᱨᱩ ᱦᱮᱱᱟᱜᱼᱟ ᱥᱮ ᱱᱚᱣᱟ ᱨᱮᱱᱟᱜ ᱮᱱᱮᱡ ᱥᱮᱹᱨᱮᱹᱧ ᱠᱚ ᱪᱮᱫ ᱠᱚᱠᱚ ᱮᱱᱮᱡ ᱥᱮᱹᱨᱮᱹᱧᱟ ᱟᱫᱚ, ᱚᱱᱟ ᱠᱚ ᱨᱩ ᱪᱮᱫ ᱠᱚ ᱞᱟᱹᱠᱛᱤᱜ ᱠᱟᱱ ᱛᱟᱵᱚᱱᱟ
ᱮᱠᱟᱞ ᱮᱠᱟᱞ ᱮᱠᱟᱞ ᱮᱠᱟᱞ ᱱᱚᱣᱟ ᱫᱚ ᱟᱹᱰᱤ ᱡᱚᱛᱷᱟᱛ ᱡᱚᱛᱷᱟᱛ ᱠᱟᱛᱷᱟ ᱜᱮᱵᱤᱱ ᱞᱟᱹᱭᱮᱜᱼᱟ
ᱦᱩᱸ ᱦᱳᱭ ᱟᱫᱚ ᱜᱚᱝᱠᱮ ᱟᱫᱚ ᱚᱠᱛᱚ ᱠᱚᱦᱚᱸ ᱦᱳᱭ ᱦᱮᱡ ᱜᱚᱫ ᱮᱱᱟ
ᱦᱳᱭ ᱦᱳᱭ ᱚᱠᱛᱚ ᱠᱚᱦᱚᱸ ᱦᱳᱭ ᱦᱮᱡ ᱮᱱᱟ ᱟᱵᱮᱱ ᱟᱹᱰᱤ ᱫᱟᱢᱟᱱ ᱚᱠᱛᱚ ᱟᱹᱞᱤᱧ ᱥᱟᱞᱟᱜ ᱵᱤᱱ ᱮᱢ ᱠᱮᱜᱼᱟ ᱚᱱᱟ ᱞᱟᱹᱜᱤᱫ ᱟᱹᱰᱤ ᱟᱭᱢᱟ ᱥᱟᱨᱦᱟᱣ ᱟᱨ ᱡᱚᱦᱟᱨ
ᱦᱳᱭ ᱟᱹᱞᱤᱧ ᱯᱟᱦᱴᱟ ᱠᱷᱚᱱ ᱦᱚᱸ ᱥᱟᱨᱦᱟᱣ ᱟᱨ ᱡᱚᱦᱟᱨ ᱢᱟ ᱛᱟᱞᱦᱮ ᱱᱚᱝᱠᱟ ᱜᱮ